ᱦᱮᱞᱳ
ᱦᱮᱸ ᱜᱚᱝᱠᱮ
ᱜᱚᱝᱠᱮ ᱟᱸᱡᱚᱢ ᱧᱟᱢ ᱫᱟᱵᱤᱱ ᱨᱚᱲ᱾
ᱦᱮᱸ ᱜᱚᱝᱠᱮ ᱟᱹᱞᱤᱧ ᱫᱚ ᱱᱟᱜ ᱠᱷᱟᱱ ᱱᱤᱛᱚᱜ ᱫᱚ ᱱᱟᱯᱟᱭ ᱜᱮᱞᱤᱧ ᱟᱸᱡᱚᱢᱮᱫ ᱠᱟᱱᱟ ᱟᱨ ᱟᱵᱮᱱ ᱜᱮ ᱟᱹᱞᱤᱧᱟᱜ ᱨᱚᱲ ᱠᱚᱵᱮᱱ ᱟᱸᱡᱚᱢ ᱧᱟᱢᱮᱫ ᱠᱟᱱᱟ᱾
ᱦᱮᱸ ᱜᱚᱝᱠᱮ ᱤᱱᱦᱚᱸ ᱟᱵᱤᱱᱟᱜ ᱨᱚᱲ ᱫᱚ ᱱᱟᱯᱟᱭ ᱜᱤᱧ ᱟᱸᱡᱚᱢ ᱧᱟᱢ ᱮᱫᱟ ᱾
ᱟᱪᱪᱷᱟ ᱟᱪᱪᱷᱟ ᱚᱱᱟ ᱠᱷᱟᱱ ᱜᱮ ᱱᱟᱯᱟᱭ ᱠᱟᱛᱷᱟ ᱾ ᱟᱨ ᱟᱵᱮᱱᱟᱜ ᱠᱟᱹᱴᱤᱡ ᱵᱮᱠᱜᱨᱟᱣᱩᱱᱰ ᱟᱣᱟᱡᱽ ᱠᱟᱹᱴᱤᱡ ᱵᱮᱱ ᱵᱚᱱᱫᱚ ᱞᱮᱠᱷᱟᱱ ᱫᱚ ᱟᱹᱰᱤ ᱜᱮ ᱱᱟᱯᱟᱭ ᱠᱚᱜ ᱫᱚ ᱾
ᱦᱮᱸ ᱜᱚᱢᱠᱮ, ᱚᱱᱠᱟᱱ ᱡᱟᱭᱜᱟ ᱨᱮᱜᱮ ᱢᱤᱱᱟᱹᱧᱟ ᱟᱫᱚ ᱵᱟᱨᱦᱮ ᱠᱷᱚᱱ ᱮᱛᱚ ᱠᱚ ᱜᱳᱞᱮᱫᱟ ᱾ ᱚᱨᱟᱜ ᱵᱷᱤᱛᱤᱨ ᱨᱮᱦᱚᱸ ᱱᱚᱶᱟ ᱟᱸᱡᱚᱢ ᱫᱚ ᱦᱤᱡᱩᱜ ᱠᱟᱱᱟ᱾
ᱟᱪᱪᱷᱟ ᱟᱪᱪᱷᱟ
ᱚᱱᱛᱮ ᱡᱚᱛᱚ ᱵᱟᱠᱤ ᱞᱟᱹᱭ ᱫᱤᱧ ᱱᱚᱣᱟ ᱵᱮᱠᱜᱨᱟᱣᱩᱱ ᱨᱮᱱᱟᱜ ᱟᱣᱟᱡᱽ ᱠᱤ ᱱᱤᱛᱚᱜ ᱦᱚᱸ ᱟᱸᱡᱚᱢ ᱧᱟᱢᱚᱜ ᱠᱟᱱᱟ᱾
ᱦᱮᱸ ᱜᱚᱝᱠᱮ ᱠᱟᱹᱡ ᱠᱟᱹᱡ ᱟᱸᱡᱚᱢ ᱧᱟᱢᱚᱜ ᱠᱟᱱᱟ, ᱟᱫᱚ ᱠᱷᱟᱱ ᱦᱟᱸᱜ ᱟᱨ ᱠᱟᱴᱤᱡ ᱠᱚᱢ ᱧᱚᱜ ᱞᱮᱱᱠᱷᱟᱱ ᱫᱚ ᱱᱟᱯᱟᱭ ᱫᱚ ᱱᱟᱯᱟᱭ ᱠᱚᱜ ᱜᱮᱭᱟ᱾
ᱚᱱᱟ ᱜᱮ ᱤᱧ ᱦᱩᱧ ᱨᱤᱠᱟᱹᱭᱮᱫᱟ᱾ ᱟᱭᱢᱟ ᱜᱟᱱ ᱯᱷᱟᱨᱟᱠ ᱨᱮᱜᱮ ᱢᱤᱱᱟᱹᱧᱟ ᱱᱚᱣᱟ ᱦᱚᱸ ᱟᱸᱡᱚᱢᱚᱜ ᱠᱟᱱᱟ᱾
ᱟᱪᱪᱷᱟ ᱛᱟᱞᱦᱮ ᱟᱞᱟᱝ ᱚᱫᱷᱟ ᱤᱫᱤ ᱞᱮᱠᱷᱟᱱ ᱜᱮ ᱱᱟᱯᱟᱭᱚᱜ-ᱟ᱾
ᱦᱮᱸ ᱜᱚᱝᱠᱮ ᱚᱸ ᱱᱟᱯᱟᱭᱚᱜ ᱛᱟᱞᱟᱝᱟ ᱚᱱᱛᱮ ᱛᱟᱞᱦᱮ ᱟᱢ ᱜᱮ ᱢᱤᱫ ᱵᱟᱨ ᱠᱟᱛᱷᱟ ᱞᱮᱭ ᱠᱟᱛᱮᱜ ᱮᱦᱚᱵ ᱛᱟᱞᱟᱝ ᱢᱮ᱾
ᱮᱠᱛᱚᱢ ᱮᱠᱫᱚᱢ᱾ ᱛᱚ ᱯᱳᱭᱞᱳ ᱨᱮ ᱦᱚᱸᱜ-ᱚᱭ ᱟᱵᱚᱜ ᱟᱵᱚ ᱱᱤᱛᱳᱜ ᱞᱟᱦᱟᱱᱛᱤ ᱰᱟᱦᱟᱨ ᱵᱚᱱ ᱧᱟᱢ ᱠᱟᱫᱟ ᱥᱟᱶ ᱥᱟᱶᱛᱮ ᱟᱵᱚᱣᱟᱜ ᱚᱞᱚᱜ ᱡᱤᱭᱚᱱ ᱦᱚᱸ ᱟᱞᱜᱟᱣ ᱠᱟᱱᱟ ᱢᱮᱱᱠᱷᱟᱱ ᱥᱚᱢᱟᱡᱽ, ᱥᱟᱶ ᱥᱟᱶᱛᱮ ᱟᱵᱚᱨᱮᱱ ᱢᱟᱹᱭ ᱵᱟᱹᱵᱩ ᱛᱟᱠᱚ ᱦᱚᱸ ᱟᱹᱰᱤᱛ ᱜᱮᱠᱚ ᱛᱟᱭᱚᱢ ᱠᱟᱱᱟ᱾ ᱮᱠᱫᱚᱢ᱾ ᱱᱚᱜ-ᱚ ᱱᱟ ᱠᱚ ᱤᱫᱤ ᱠᱟᱛᱮ ᱜᱟᱯᱟᱞᱢᱟᱨᱟᱣ ᱜᱟᱯᱟᱞᱢᱟᱨᱟᱣ ᱛᱮᱜᱮ ᱦᱟᱸᱜ, ᱟᱞᱟᱝᱟᱜ ᱟᱭᱢᱟ ᱜᱟᱱ, ᱛᱷᱩᱛᱤ ᱠᱚ ᱚᱦᱟᱸᱜ ᱩᱰᱩᱠᱚᱜ ᱛᱟᱞᱟᱝ ᱜᱮᱭᱟ᱾ ᱛᱚ ᱯᱳᱭᱞᱳ ᱨᱮᱫᱚ ᱦᱚᱸᱜ-ᱚ ᱱᱟ ᱞᱟᱝ ᱮᱦᱚᱵᱟ ᱡᱮ ᱟᱵᱚᱨᱮᱱ ᱢᱟᱹᱭ ᱵᱟᱹᱵᱩ ᱛᱟᱠᱚ ᱥᱤᱠᱷᱱᱟᱹᱛ ᱟᱛᱮᱫ ᱠᱚ ᱛᱟᱭᱚᱢ ᱠᱟᱱᱟ᱾ ᱱᱩᱜ-ᱩᱱᱠᱩ ᱚᱠᱟ ᱞᱮᱠᱟᱨᱮ ᱞᱟᱦᱟᱜ ᱟᱹᱜᱩ ᱜᱟᱱᱚᱜ-ᱟ? ᱟᱵᱮᱱᱟᱜ ᱫᱤᱥ ᱦᱩᱫᱤᱥ ᱛᱟᱞᱟ ᱛᱮ ᱠᱟᱹᱴᱤᱡ ᱵᱮᱱ ᱵᱟᱲᱟᱭ ᱦᱚᱪᱚ ᱞᱮᱠᱷᱟᱱ ᱫᱚ ᱟᱰᱤ ᱜᱮ ᱱᱟᱯᱟᱭ ᱠᱚᱜ-ᱟ᱾
ᱦᱮᱸ ᱜᱚᱝᱠᱮ ᱟᱹᱰᱤ ᱱᱟᱯᱟᱭ ᱢᱤᱫᱴᱟᱝ ᱟ ᱥᱟᱛᱟᱢ ᱵᱤᱝ ᱥᱟᱯ ᱟᱠᱟᱫᱟ᱾ ᱱᱚᱣᱟ ᱫᱚ ᱞᱟᱹᱠᱛᱤ ᱠᱟᱱ ᱜᱮᱭᱟ᱾ ᱜᱚᱢᱠᱮ ᱱᱚᱰᱮ ᱫᱚᱭ ᱱᱚᱣᱟ ᱜᱤᱧ ᱞᱟᱹᱭᱟ᱾
ᱦᱳᱭ ᱦᱳᱭ᱾
ᱟᱵᱚ ᱨᱮᱱ ᱢᱟᱹᱭ ᱵᱟᱹᱵᱩ ᱛᱟᱠᱚ ᱫᱚ, ᱡᱟᱦᱟᱸᱭ ᱜᱟᱨᱡᱮᱱ ᱠᱚ ᱢᱮᱱᱟᱜ ᱠᱚ ᱛᱟᱵᱚᱱᱟ, ᱩᱝᱠᱩ ᱦᱚᱸ ᱢᱟᱹᱭ ᱵᱟᱹᱵᱩ ᱪᱮᱛᱟᱱ ᱢᱮᱜ ᱞᱩᱛᱩᱨ ᱫᱚ ᱞᱟᱹᱠᱛᱤ ᱠᱟᱱᱟ᱾
ᱦᱳᱭ ᱦᱳᱭ᱾
ᱜᱤᱫᱽᱨᱟᱹ ᱠᱚ ᱚᱞᱚᱜ ᱯᱟᱲᱦᱟᱣ ᱵᱟᱠᱚ ᱯᱟᱲᱦᱟᱜ ᱠᱟᱱᱟ᱾ ᱟᱨ ᱟᱵᱚ ᱦᱚᱸ ᱜᱤᱫᱽᱨᱟᱹ ᱠᱚ ᱪᱮᱫᱟᱜ ᱚᱞᱚᱜ ᱯᱟᱲᱦᱟᱣ ᱵᱟᱵᱚᱱ ᱵᱷᱮᱡᱟᱭᱮᱜ ᱠᱚᱣᱟ᱾ ᱟᱨ ᱵᱚᱱ ᱵᱷᱮᱡᱟᱭᱮᱜ ᱠᱚ ᱨᱮᱦᱚᱸ ᱟᱡᱳᱣ ᱠᱤ ᱩᱱᱤ ᱜᱤᱫᱽᱨᱟᱹ ᱡᱟᱦᱟᱸᱭ ᱚᱞᱚᱜ ᱞᱟᱜᱤᱜ-ᱮ ᱪᱟᱞᱟᱣ ᱟᱠᱟᱱᱟᱭ, ᱩᱱᱤ ᱠᱤ ᱚᱸᱰᱮ ᱚᱞᱚᱜ ᱜᱤ ᱚᱞᱚᱜ ᱠᱟᱱᱟᱭ ᱥᱮ ᱮᱴᱟᱜ ᱡᱟᱦᱟᱱᱟᱜ᱾
ᱦᱳᱭ ᱦᱳᱭ, ᱟᱪᱪᱷᱟ ᱜᱚᱝᱠᱮ ᱟᱵᱮᱱᱟᱜ ᱠᱟᱹᱴᱤᱡ
ᱟᱸᱡᱚᱢ ᱧᱟᱢ ᱫᱟᱢ?
ᱦᱳᱭ ᱜᱚᱝᱠᱮ ᱚᱱᱟ ᱜᱮ ᱟᱞᱤᱧ ᱦᱚᱸᱞᱤᱧ ᱞᱟᱹᱭ ᱢᱮᱱᱛᱮ ᱡᱮ ᱟᱸᱡᱚᱢ ᱧᱟᱢᱚᱜ ᱠᱟᱱᱟ ᱠᱟᱴᱤᱡ᱾
ᱟᱪᱪᱷᱟ ᱟᱥᱚᱞᱮ ᱜᱚᱝᱠᱮ ᱱᱚᱰᱮ ᱫᱚ ᱱᱚᱣᱟ ᱦᱳᱥᱴᱮᱞ ᱞᱤᱧ ᱛᱟᱦᱮᱱ ᱜᱮᱭᱟ ᱛᱚ ᱟᱫᱚ, ᱚᱠᱚᱭ ᱠᱚᱪᱚ ᱛᱤᱱ ᱠᱚᱨᱮᱜ ᱠᱚ ᱦᱟᱸᱜ ᱠᱷᱟᱱ ᱜᱚ ᱜᱳᱞᱫᱟ ᱟᱫᱚ ᱵᱟᱝ ᱵᱩᱡᱷᱟᱹᱣ ᱧᱟᱢᱚᱜ ᱠᱟᱱᱟ, ᱦᱚᱲ ᱫᱚ ᱢᱮᱱᱠᱷᱟᱱ ᱫᱚ ᱠᱚ ᱧᱮᱞᱚᱜ ᱠᱟᱱᱟ᱾ ᱟᱪᱪᱷᱟ᱾
ᱟᱪᱪᱷᱟ, ᱟᱪᱪᱷᱟ᱾
ᱦᱩᱸ, ᱫᱤᱭᱮ ᱞᱟᱹᱭ ᱵᱤᱱ ᱟᱹᱵᱤᱱ ᱦᱚᱸ ᱡᱟᱦᱱᱟᱜ᱾
ᱫᱤᱭ ᱯᱚᱨ ᱫᱚ ᱟᱹᱞᱤᱧ ᱫᱚ ᱱᱚᱜ-ᱱᱟ ᱜᱮᱞᱤᱧ ᱞᱟᱹᱭᱟ ᱡᱮ ᱱᱚᱜᱼᱚᱭ ᱡᱮ ᱟᱵᱚᱨᱮᱱ ᱛᱟᱭᱚᱢ ᱠᱟᱱᱟ ᱠᱚ ᱡᱟᱦᱟᱸᱭ ᱠᱚ ᱢᱟᱹᱭ ᱵᱟᱹᱵᱩ ᱩᱱᱠᱩ ᱠᱚᱴᱷᱮᱱ ᱫᱚ ᱟᱹᱞᱤᱧᱟᱜ ᱱᱚᱣᱟ ᱜᱮ ᱫᱤᱥ ᱦᱩᱫᱤᱥ ᱞᱤᱧ ᱮᱢᱟ ᱠᱚᱣᱟ ᱡᱮ ᱥᱤᱠᱷᱱᱟᱹᱛ ᱰᱟᱦᱟᱨ ᱵᱚᱱ ᱧᱟᱢ ᱠᱟᱫᱟ ᱥᱤᱠᱷᱱᱟᱹᱛ ᱰᱟᱦᱟᱨ ᱡᱩᱫᱤ ᱵᱚᱱ ᱟᱯᱱᱟᱨᱟᱜ, ᱛᱟᱦᱚᱞᱮ ᱠᱷᱟᱱ ᱦᱟᱯᱮᱱ ᱫᱤᱱᱨᱮ ᱡᱟᱦᱟᱱᱟᱜ ᱚᱱᱠᱟᱱᱟᱜ ᱚᱞᱚᱜ ᱯᱟᱲᱟᱜ ᱠᱟᱜᱚᱡᱽ ᱠᱚᱞᱚᱢ ᱠᱚᱨᱮ ᱚᱱᱠᱟᱱᱟᱜ ᱮᱴᱠᱮᱴᱚᱬᱮ ᱠᱚ ᱵᱟᱝ ᱛᱟᱦᱮᱱ ᱛᱟᱵᱚᱱᱟ, ᱟᱨ ᱵᱟᱝ ᱚᱱᱟ ᱥᱟᱶ ᱥᱟᱶᱛᱮ ᱡᱟᱦᱟᱸ ᱠᱚ ᱚᱱᱟ ᱠᱚᱨᱮᱱ ᱦᱚᱲ ᱥᱟᱞᱟᱜ ᱨᱚᱲ, ᱛᱷᱩᱛᱤ ᱜᱟᱯᱟᱞ ᱢᱟᱨᱟᱣ ᱠᱟᱛᱮᱜ ᱟᱹᱰᱤ ᱮᱠᱴᱟ ᱜᱮ ᱧᱮᱞᱚᱜᱼᱟ ᱡᱮ ᱢᱟᱹᱭ ᱵᱟᱹᱵᱩ ᱛᱟᱠᱚ ᱚᱱᱟ ᱛᱷᱩᱛᱤ ᱜᱟᱯᱟᱞ ᱢᱟᱨᱟᱣ ᱠᱚᱨᱮ ᱦᱚᱸ ᱨᱚᱲ ᱟᱠᱚ ᱢᱮᱱᱠᱷᱟᱱ ᱪᱮᱫ ᱠᱚ ᱨᱚᱲ ᱚᱲᱟᱜ ᱟᱭᱟ ᱦᱮᱸ ᱥᱮ ᱵᱟᱝ?
ᱮᱠᱫᱚᱢ ᱜᱚᱝᱠᱮ᱾ ᱱᱚᱣᱟ ᱫᱚ ᱟᱹᱰᱤ ᱢᱤᱫᱴᱟᱝ ᱟᱹᱰᱤ ᱫᱟᱢᱟᱱ ᱥᱟᱛᱟᱢ ᱠᱟᱛᱷᱟᱣ ᱠᱟᱱ ᱜᱮᱭᱟ᱾
ᱱᱤᱛᱚᱜ ᱡᱟᱦᱟᱸ ᱞᱮᱠᱟ ᱵᱤᱱ ᱞᱟᱹᱭ ᱠᱮᱫᱟ᱾ ᱚᱱᱠᱟᱱ ᱟᱵᱚ ᱦᱚᱲ ᱠᱚᱦᱚᱸ ᱢᱮᱱᱟᱜ ᱠᱚᱣᱟ᱾ ᱢᱮᱱᱠᱷᱟᱱ ᱟᱠᱚ ᱦᱚᱸ ᱵᱟᱠᱚ ᱵᱟᱲᱟᱭᱟ ᱡᱮ ᱪᱮᱫ ᱞᱮ ᱨᱚᱨᱟ, ᱟᱨ ᱩᱱᱤ ᱥᱟᱢᱟᱱᱤᱡ ᱦᱚᱨ ᱦᱚᱸ ᱪᱮᱫ ᱮ ᱠᱩᱞᱤ ᱠᱟᱫᱤᱧᱟᱭ ᱟᱨ ᱤᱧ ᱪᱮᱫ ᱨᱚᱲ ᱞᱟᱹᱠᱛᱤ ᱠᱟᱱ ᱛᱤᱧᱟᱹ᱾ ᱴᱷᱟᱶ ᱠᱚᱦᱚᱸ ᱧᱮᱞ ᱧᱟᱢᱚᱜ ᱠᱟᱱ ᱢᱮᱱ ᱠᱷᱟᱱ ᱟᱵᱚ ᱵᱚᱱ ᱪᱮᱥᱴᱟᱭᱟ ᱡᱮ ᱟᱵᱚ ᱨᱮᱱ ᱢᱟᱹᱭ ᱵᱟᱹᱵᱩ ᱛᱟᱠᱚ ᱡᱟᱛᱮ ᱚᱱᱠᱟᱱᱟᱜ ᱨᱚᱲᱮᱭᱟ ᱥᱚᱴᱷᱤᱠ ᱥᱟᱦᱤᱡ ᱠᱚ ᱨᱚᱲ ᱫᱟᱲᱮᱭᱟᱜ ᱢᱟ᱾ ᱟᱨ ᱪᱮᱫ ᱞᱮᱠᱟᱱᱟᱜ ᱢᱤᱫᱴᱟᱝ
ᱥᱤᱫᱽᱫᱷᱟᱱᱛᱚ ᱦᱟᱛᱟᱣ ᱦᱩᱭᱩᱜᱼᱟ, ᱚᱱᱟ ᱦᱚᱸᱠᱚ ᱩᱴᱷᱟᱹᱣ ᱛᱤᱭᱚᱜ ᱧᱟᱢ ᱫᱟᱲᱮᱭᱟ-ᱜ ᱢᱟ᱾ ᱟᱫᱚ ᱚᱱᱟ ᱦᱤᱥᱟᱹᱵ ᱛᱮ ᱫᱩᱧ ᱞᱟᱹᱭᱟ ᱟᱠᱚᱨᱮᱱ ᱜᱟᱨᱡᱮᱱ ᱡᱟᱦᱟᱸᱭ ᱠᱚ ᱠᱟᱱᱟ ᱠᱚ ᱩᱱᱠᱩᱜ ᱜᱮ ᱵᱟᱹᱲᱛᱤ ᱢᱮᱫ ᱞᱩᱛᱩᱨ ᱞᱟᱹᱠᱛᱤ ᱠᱟᱱ ᱛᱟᱠᱚᱣᱟ᱾ ᱟᱹᱵᱤᱱ ᱪᱮᱜ ᱵᱤᱱ ᱢᱚᱱᱮᱭᱟ ᱱᱚᱨᱮ ᱟᱹᱠᱤᱱᱟᱜ ᱜᱟᱨᱡᱮᱱᱟᱜ ᱛᱚᱱᱟᱹᱜ ᱜᱟᱱ ᱚᱵᱚᱫᱟᱱ ᱛᱟᱦᱮᱱᱟ ᱱᱚᱣᱟ ᱨᱮ?
ᱦᱮᱸ ᱜᱚᱝᱠᱮ, ᱛᱚ ᱱᱚᱜᱼᱚᱭ ᱵᱮᱱ ᱞᱟᱹᱭ ᱪᱮᱫ ᱞᱮᱠᱟ ᱜᱷᱟᱨᱡᱮ ᱱᱟᱜ ᱚᱵᱚᱫᱟᱱ ᱫᱚ, ᱟᱹᱞᱤᱧᱟᱜ ᱢᱮᱱ ᱞᱮᱠᱟ ᱛᱮᱫᱚ, ᱱᱚᱰᱮ ᱫᱚ ᱩᱱᱠᱩᱣᱟᱜ ᱫᱚ ᱟᱭᱢᱟ ᱜᱮ ᱞᱟᱹᱠᱛᱤᱭᱟ ᱾ᱪᱮᱫᱟᱜ ᱵᱟᱝᱢᱟ ᱩᱱᱠᱩ ᱛᱟᱞᱟ ᱨᱮᱜᱮ ᱛᱮᱜᱮ ᱩᱱᱠᱩᱣᱟᱜ ᱛᱟᱞᱟ ᱛᱮᱜᱮ ᱡᱟᱦᱟᱸ ᱢᱟᱹᱭ ᱵᱟᱹᱵᱩ
ᱛᱟᱠᱚ ᱥᱮ ᱱᱟᱯᱟᱭ ᱛᱮᱠᱚ ᱟᱨᱡᱟᱣ ᱫᱟᱲᱮᱭᱟᱜᱼᱟ, ᱪᱮᱫ ᱞᱮᱠᱟ ᱨᱮ? ᱟᱭᱳᱵᱟᱵᱟ ᱛᱟᱹᱠᱤᱱ ᱡᱩᱫᱤ ᱜᱤᱫᱽᱨᱟᱹ ᱪᱮᱛᱟᱱ ᱨᱮ ᱜᱟᱭᱤᱰ ᱵᱟᱝᱠᱤᱱ ᱫᱚᱦᱚᱭᱟ ᱛᱟᱦᱚᱞᱮ ᱠᱷᱟᱱ, ᱩᱱᱤ ᱫᱚ ᱠᱷᱟ ᱥᱤᱠᱷᱱᱟᱹᱛ ᱫᱚ ᱩᱱᱟᱹᱜ ᱮᱠᱴᱟ ᱫᱚ ᱵᱟᱭ ᱧᱟᱢᱟᱭ᱾
ᱮᱠᱫᱚᱢ᱾
ᱦᱮ ᱥᱮ ᱮᱠᱫᱚᱢ ᱟᱫᱚ ᱱᱚᱣᱟ ᱠᱷᱮᱛᱨᱮ ᱨᱮᱦᱚ ᱧᱮᱞᱚᱜᱼᱟ ᱡᱮ ᱵᱟᱝᱠᱤᱱ ᱜᱟᱭᱤᱰ ᱠᱷᱟᱱ ᱫᱚ ᱦᱟᱸᱜ ᱩᱱᱤ ᱫᱚᱦᱟᱸᱜ ᱫᱟᱬᱟᱱᱟᱭ ᱥᱟᱶᱟ ᱥᱟᱶᱟᱛᱮ ᱜᱤᱫᱽᱨᱟᱹ ᱠᱚ ᱥᱟᱣᱟᱛᱮ ᱜᱟᱛᱮ ᱟᱭ ᱠᱤᱱᱛᱩ ᱟᱭᱢᱟ ᱨᱚᱠᱚᱢᱟᱜ ᱮ ᱥᱮᱬᱟᱭᱟᱭ ᱯᱚᱨᱮ ᱛᱮᱫᱚ ᱟᱭᱟᱜ ᱥᱤᱠᱷᱱᱟᱹᱛ ᱞᱟᱹᱜᱤᱫ ᱫᱚ ᱟᱭᱢᱟᱜ ᱜᱮ ᱮᱸᱴᱠᱮᱴᱚᱬᱮ ᱥᱤᱨᱡᱟᱹᱣ ᱮᱫ ᱠᱟᱱᱟᱭ ᱦᱮᱸ ᱥᱮ ᱵᱟᱝ ᱜᱚᱝᱠᱮ?
ᱦᱮᱸ ᱜᱚᱢᱠᱮ ᱮᱠᱫᱚᱢ᱾ ᱟᱫᱚ ᱚᱱᱟ ᱨᱮᱫᱚ ᱜᱟᱨᱡᱮᱱ ᱫᱚᱭ ᱞᱮᱭ ᱴᱷᱤᱠᱟᱭᱟᱭ ᱡᱮ ᱚᱠᱟᱴᱟᱜ ᱫᱚ ᱱᱟᱯᱟᱭ ᱰᱟᱦᱟᱨ ᱠᱟᱱᱟ ᱚᱠᱟᱴᱟᱜ ᱫᱚ ᱵᱟᱹᱲᱤᱡ ᱰᱟᱦᱟᱨ ᱠᱟᱱᱟ᱾
ᱚᱱᱟ ᱵᱮᱜᱚᱨ ᱦᱚ ᱜᱟᱨᱡᱮᱱ ᱦᱚ ᱵᱟᱲᱟᱭᱟᱭ ᱡᱮ ᱱᱚᱝᱠᱟᱱ ᱩᱢᱮᱨ ᱨᱮ ᱦᱮᱡ ᱠᱟᱛᱮᱫ ᱫᱚ ᱚᱠᱟ ᱞᱮᱠᱟᱱᱟᱜ ᱟᱱᱟᱴ ᱠᱚᱥᱮ ᱚᱠᱟ ᱞᱮᱠᱟᱱᱟ ᱡᱤᱱᱤᱥ ᱯᱚᱛᱨᱚ ᱠᱚ᱾ ᱥᱟᱢᱟᱝ ᱨᱮ ᱦᱤᱡᱩᱜᱼᱟ ᱡᱟᱦᱟᱸ ᱠᱷᱟᱹᱛᱤᱨ ᱢᱤᱫᱴᱤᱱ ᱜᱤᱫᱽᱨᱟᱹ ᱦᱚ ᱟᱹᱰᱤ ᱮᱴᱟᱜ ᱥᱮᱫ ᱰᱟᱦᱟᱨ ᱥᱮᱫ ᱮ ᱞᱟᱦᱟ ᱪᱟᱞᱟᱜᱼᱟ᱾ ᱚᱝ ᱠᱟᱱᱟᱜ ᱧᱮᱞ ᱧᱟᱢᱚᱜ ᱜᱮᱭᱟ᱾
ᱦᱳᱭ ᱦᱳᱭ᱾
ᱱᱚᱝ ᱠᱟ ᱫᱚ ᱧᱮᱞᱚᱜ ᱠᱟᱱ ᱜᱮᱭᱟ ᱧᱮᱞ ᱦᱚᱸᱵᱤᱱ ᱧᱮᱞᱫᱟ ᱡᱮ ᱟᱹᱰᱤ ᱚᱞᱯᱚ ᱩᱢᱮᱨ ᱨᱮᱜᱮ ᱢᱟᱹᱭ ᱵᱟᱵᱩ ᱛᱟᱠᱚ ᱡᱟᱶᱟᱭᱚᱜ ᱠᱟᱱᱟ᱾
ᱦᱳᱭ ᱦᱳᱭ᱾
ᱟᱨ ᱱᱚᱣᱟ ᱫᱚ ᱟᱹᱰᱤ ᱵᱟᱹᱲᱤᱪ ᱡᱤᱱᱤᱥ, ᱟᱹᱵᱤᱱ ᱪᱮᱫ ᱵᱤᱱ ᱢᱮᱱ ᱟ ᱜᱟᱢᱠᱮ?
ᱮᱠᱫᱟᱢ ᱜᱚᱝᱠᱮ ᱱᱚᱣᱟ ᱫᱚ ᱠᱟᱱᱟ ᱥᱤᱨᱡᱟᱹᱜ ᱠᱟᱱᱟ ᱱᱚᱜᱼᱚᱭ ᱱᱚᱝᱠᱟ ᱨᱮ ᱡᱟᱦᱟᱸᱭ ᱢᱟᱹᱭ ᱵᱟᱹᱵᱩ ᱛᱟᱠᱚ ᱫᱚ ᱵᱟᱝ ᱠᱚ ᱯᱟᱲᱦᱟᱜ ᱠᱟᱱᱟ᱾ ᱟᱨ ᱵᱟᱝ ᱯᱟᱲᱦᱟᱣ ᱠᱚᱨᱮ ᱢᱚᱱᱮ ᱠᱚ ᱵᱟᱝᱠᱚ ᱜᱚᱴᱟ ᱫᱟᱲᱮᱜ ᱠᱟᱱᱟ᱾
ᱦᱮᱸ᱾
ᱟᱠᱚᱣᱟᱜ ᱢᱚᱱᱮ ᱫᱚ ᱩᱱ ᱫᱚ ᱮᱴᱟᱜ ᱴᱷᱮᱱ ᱠᱚ ᱜᱚᱴᱟ ᱦᱚᱴᱚ ᱠᱟᱜ ᱠᱟᱱᱟ᱾
ᱦᱮᱸ ᱥᱮ ᱵᱟᱝ ᱟᱨ ᱱᱚᱣᱟ ᱠᱚᱫᱚ ᱦᱟᱸᱜ ᱚᱠᱚᱭ ᱠᱚᱠᱚ ᱜᱳᱴᱟᱭᱮᱫ ᱠᱟᱱᱟ ᱡᱟᱦᱟᱸᱭ ᱠᱚᱫᱚ ᱟᱭᱳ ᱵᱟᱵᱟ ᱥᱮ ᱟᱠᱚᱣᱟᱜ ᱜᱷᱟᱨᱚᱸᱡᱽ ᱜᱷᱟᱨᱚᱸᱡᱽ ᱨᱮ ᱵᱟᱠᱚ ᱞᱟᱹᱭ ᱡᱩᱛ ᱠᱟᱫ ᱠᱚᱣᱟ ᱡᱮ ᱱᱚᱣᱟᱴᱟᱜ ᱫᱚ ᱵᱟᱹᱲᱤᱡᱚᱜ ᱠᱟᱱᱟ᱾ ᱞᱟᱹᱭ ᱡᱩᱛ ᱠᱟᱛᱮᱫ ᱨᱮᱦᱚ ᱚᱨᱫᱷᱮᱠ ᱠᱚᱫᱚ ᱵᱟᱝᱠᱚ ᱟᱸᱡᱚᱢᱮᱫ ᱠᱟᱱᱟ᱾ ᱚᱱᱮ ᱚᱱᱟ ᱠᱷᱟᱹᱛᱤᱨ ᱜᱮ ᱱᱚᱜᱽᱚᱱᱟ ᱥᱤᱨᱡᱟᱹᱜ ᱠᱟᱱᱟ ᱟᱹᱰᱤ ᱵᱟᱹᱲᱛᱤ ᱛᱮᱫ ᱜᱮ᱾
ᱦᱮᱸ ᱜᱚᱢᱠᱮ ᱮᱠᱫᱚᱢ᱾ ᱱᱚᱣᱟ ᱠᱚ ᱠᱷᱟᱹᱛᱤᱨ ᱜᱮ ᱵᱟᱹᱲᱛᱤ ᱧᱮᱞ ᱧᱟᱢᱚᱜ ᱠᱟᱱᱟ᱾ ᱡᱟᱦᱟᱸ ᱫᱚ ᱟᱱᱟᱴ ᱫᱚ ᱟᱭᱢᱟ ᱜᱟᱱ ᱜᱮ ᱟᱹᱜᱩᱭ ᱮᱫᱟᱭ ᱟᱨ ᱚᱱᱟ ᱥᱟᱶᱛᱮ ᱡᱚᱠᱷᱚᱱ ᱢᱤᱫᱴᱤᱱ ᱢᱟᱹᱭ ᱜᱤᱫᱽᱨᱟᱹ ᱡᱟᱦᱟᱸᱭ ᱜᱮ ᱚᱞ ᱯᱟᱲᱦᱟᱜ ᱪᱟᱞᱟᱜ ᱟᱭ ᱩᱱ ᱚᱠᱛᱚ ᱜᱟᱨᱡᱮᱱ ᱦᱚᱸ ᱵᱷᱟᱹᱜᱤ ᱴᱷᱤᱠ ᱧᱮᱞ ᱦᱩᱭᱩᱜᱼᱟ ᱡᱮ ᱯᱟᱹᱴᱷᱩᱣᱟᱹ ᱤᱧ, ᱚᱞᱚᱜ ᱯᱟᱲᱦᱟᱜ ᱜᱮ ᱪᱟᱞᱟᱜ ᱠᱟᱱ ᱛᱤᱧᱟ ᱥᱮ ᱵᱟᱝ ᱟᱨᱼᱼ ᱚᱞᱚᱜ ᱯᱟᱲᱦᱟᱣ ᱪᱟᱞᱟᱜ ᱠᱟᱱ ᱨᱮᱦᱚᱸ ᱩᱱ ᱚᱠᱛᱚ ᱫᱚ ᱵᱷᱟᱜᱮ ᱫᱤᱠ ᱠᱚᱦᱚᱸ ᱞᱟᱹᱭ ᱥᱚᱫᱚᱨᱟᱭ ᱦᱩᱭᱩᱜᱼᱟ ᱡᱮ ᱱᱚᱣᱟᱴᱟᱜ ᱚᱠᱛᱚ ᱨᱮᱫᱚ ᱵᱟᱹᱵᱩ ᱥᱮ ᱢᱟᱹᱭ ᱱᱚᱣᱟ ᱠᱚ ᱦᱩᱭᱩᱜᱼᱟ ᱥᱮ ᱱᱚᱝᱠᱟᱱᱟᱜ ᱡᱤᱱᱤᱥ ᱯᱚᱛᱨᱚ ᱠᱚ ᱦᱩᱭᱩᱜ ᱜᱮᱭᱟ, ᱱᱚᱣᱟ ᱠᱚᱫᱚ ᱱᱟᱯᱟᱭ ᱦᱚᱸ ᱠᱟᱱᱟ ᱢᱮᱱᱠᱷᱟᱱ, ᱱᱤᱛᱚᱜ ᱱᱚᱣᱟ ᱨᱮᱱᱟᱜ ᱚᱠᱛᱚ ᱫᱚ ᱱᱤᱛᱚᱜ ᱫᱚ ᱵᱟᱝ ᱠᱟᱱᱟ᱾
ᱦᱳᱭ ᱦᱳᱭ ᱟᱹᱞᱤᱧ ᱦᱚᱸ ᱱᱚᱰᱮ ᱠᱟᱹᱴᱤᱡ ᱦᱩᱰᱤᱧ ᱢᱟᱪᱷᱟ ᱜᱮᱞᱤᱧ ᱞᱟᱹᱭᱟ ᱟᱸᱡᱚᱢ ᱫᱟᱵᱮᱱ ᱜᱚᱢᱠᱮ?
ᱦᱮᱸ ᱜᱚᱝᱠᱮ
ᱱᱚᱜᱼᱚᱭ ᱡᱮ ᱵᱟᱭᱨᱮ ᱠᱚᱨᱮ ᱟᱨ ᱵᱟᱝ ᱦᱳᱥᱴᱮᱞ ᱦᱳᱥᱴᱮᱞ ᱠᱚᱨᱮ ᱠᱚ ᱛᱟᱦᱮᱱ ᱠᱟᱱᱟ ᱢᱟᱹᱭ ᱵᱟᱹᱵᱩ ᱛᱟᱠᱚ, ᱩᱱᱠᱩ ᱪᱮᱛᱟᱱ ᱨᱮ ᱡᱩᱫᱤ ᱜᱟᱨᱡᱮᱱᱟᱜ ᱫᱟᱭᱤᱛᱛᱚ ᱛᱟᱦᱮᱱᱟ ᱡᱮ ᱢᱟᱹᱭ ᱵᱟᱹᱵᱩᱧ ᱵᱷᱩᱨᱛᱤ ᱟᱠᱟᱣᱫᱮᱭᱟᱼᱼ ᱛᱚ ᱩᱱᱤ ᱪᱮᱫ ᱠᱚᱭ ᱪᱤᱠᱟᱹᱭᱮᱫ ᱠᱟᱱᱟᱭ ᱵᱟᱝ ᱪᱮᱫ ᱠᱚᱭ ᱠᱟᱹᱢᱤᱭᱮᱫ ᱠᱟᱱᱟ ᱚᱱᱟ ᱠᱚ ᱤᱫᱤ ᱠᱟᱛᱮ ᱡᱩᱫᱤ ᱟᱠᱚ ᱩᱱᱠᱩ ᱪᱮᱛᱟᱱ ᱨᱮ ᱜᱟᱭᱤᱰ ᱠᱚ ᱫᱚᱦᱚᱭᱟ, ᱛᱟᱦᱚᱞᱮ ᱠᱷᱟᱱ ᱡᱟᱦᱟᱸᱭ ᱢᱟᱹᱭ ᱥᱮ ᱵᱟᱹᱵᱩ ᱯᱟᱲᱦᱟᱜ ᱠᱟᱱᱟᱭᱼᱼ ᱛᱟᱦᱞᱮ ᱩᱱᱤᱭᱟᱜ ᱥᱤᱠᱷᱱᱟᱹᱛ ᱫᱚ ᱠᱷᱟᱱᱟᱸ ᱱᱟᱭ ᱜᱮ ᱟᱨ ᱱᱟᱯᱟᱭ ᱛᱮᱜᱮ ᱦᱩᱭᱩᱜ ᱛᱟᱭᱟ ᱟᱨ ᱡᱟᱦᱟᱸᱭ ᱠᱚᱫᱚ ᱚᱱᱠᱟ ᱜᱟᱭᱤᱰ ᱵᱟᱝᱠᱚ ᱧᱟᱢᱮᱫ ᱠᱟᱱᱟ ᱦᱟᱸᱜ, ᱩᱱᱠᱩ ᱠᱚᱫᱚ ᱠᱚ ᱪᱤᱠᱟᱹᱜ ᱠᱟᱱᱟ, ᱠᱟᱱᱟᱭ ᱡᱮ ᱤᱧᱨᱮ ᱨᱮᱱ ᱟᱭᱳᱼᱵᱟᱵᱟ ᱫᱚ ᱥᱟᱺᱜᱤᱧ ᱨᱮ ᱢᱮᱱᱟᱜ ᱠᱤᱱᱟ ᱧᱮᱞ ᱦᱚ ᱵᱟᱝᱠᱤᱱ ᱧᱮᱞᱤᱧ ᱠᱟᱱᱟ ᱛᱟᱦᱚᱞᱮ ᱠᱟᱹᱴᱤᱡ ᱦᱟᱯᱮ, ᱱᱚᱛᱮᱨᱮ ᱯᱟᱛᱟ ᱥᱮ ᱯᱚᱨᱚᱵᱽ ᱦᱩᱭᱩᱜ ᱠᱟᱱᱟ ᱠᱟᱹᱴᱤᱡ ᱧᱮᱞᱤᱧ ᱪᱟᱞᱟᱣ ᱞᱮᱱᱜᱮ᱾ ᱜᱟᱛᱮ ᱠᱩᱧ ᱧᱟᱢ ᱠᱮᱫ ᱠᱚᱣᱟ ᱩᱱᱠᱩ ᱥᱟᱞᱟᱜ ᱦᱚᱸ ᱠᱟᱹ ᱴᱤᱡ ᱛᱮᱱᱜᱮ ᱛᱟᱦᱞᱮ ᱫᱩᱲᱩᱵ ᱯᱟᱱᱛᱮ ᱞᱮᱱᱠᱷᱟᱱ ᱫᱚ ᱦᱟᱸᱜᱼᱼ ᱡᱚᱛᱚᱣᱟᱜ ᱡᱚᱛᱚ ᱜᱟᱛᱮ ᱫᱚ ᱵᱟᱝᱠᱚ ᱥᱚᱢᱟᱱᱟ ᱥᱮ ᱦᱮᱸ ᱵᱟᱝ ᱜᱚᱝᱠᱮ?
ᱮᱠᱫᱚᱢ ᱱᱚᱣᱟ ᱫᱚ ᱜᱚᱝᱠᱮ
ᱦᱳᱭ ᱛᱟᱦᱚᱞᱮ ᱠᱷᱱᱟᱜ ᱱᱚᱝᱠᱟᱜ ᱠᱟᱱᱟ ᱩᱱᱠᱩ ᱥᱟᱛᱮᱜ ᱫᱩᱲᱩᱵ ᱯᱟᱱᱛᱮ ᱠᱟᱛᱮᱫ ᱟᱭᱢᱟ ᱨᱚᱠᱚᱢᱟᱜ ᱥᱤᱠᱷᱱᱟᱹᱛ ᱟᱨᱡᱟᱣᱮᱫ ᱠᱟᱱᱟᱭ ᱵᱟᱹᱲᱤᱡᱟᱜ ᱚᱱᱟ ᱵᱟᱹᱲᱤᱡ ᱥᱤᱠᱷᱱᱟᱹᱛ ᱟᱨᱡᱟᱣ ᱠᱟᱛᱮᱫ ᱜᱮ ᱦᱟᱸᱜ ᱟᱫᱚ ᱩᱱᱤ ᱫᱚ ᱵᱟᱹᱲᱤᱡ ᱰᱟᱦᱟᱨ ᱛᱮᱜᱮ ᱛᱟᱲᱟᱢᱮᱫ ᱠᱟᱱᱟ᱾
ᱮᱠᱫᱚᱢ᱾ ᱱᱚᱣᱟ ᱫᱚ ᱜᱚᱝᱠᱮ ᱱᱚᱣᱟ ᱦᱚᱸ ᱵᱟᱝᱠᱚ ᱵᱩᱡᱷᱟᱹᱣ ᱧᱟᱢᱪᱚ ᱫᱟᱲᱮᱭᱟᱜ ᱠᱟᱱᱟ ᱡᱮ ᱱᱚᱣᱟ ᱫᱚ ᱛᱤᱱᱟᱹᱜ ᱴᱟᱜ ᱱᱟᱯᱟᱭᱚᱜ ᱠᱟᱱᱟ ᱥᱮ ᱵᱟᱹᱲᱤᱡᱚᱜ ᱠᱟᱱᱟ
ᱦᱳᱭ ᱦᱳᱭ
ᱜᱤᱫᱽᱨᱟᱹ ᱠᱚᱫᱚ ᱠᱚ ᱢᱚᱱᱮᱭ ᱫᱟ ᱡᱮ ᱵᱟᱝ ᱜᱮ ᱱᱚᱣᱟ ᱫᱚ ᱱᱟᱯᱟᱭ ᱧᱚᱜ ᱜᱮᱭᱟ ᱢᱚᱱ ᱦᱚᱭ ᱚᱱᱟ ᱠᱷᱟᱹᱛᱤᱨ ᱴᱷᱤᱠ ᱜᱮᱭᱟ ᱢᱮᱱᱠᱷᱟᱱ ᱱᱚᱣᱟ ᱫᱚ ᱱᱟᱯᱟᱭ ᱧᱚᱜ ᱫᱚ ᱵᱟᱝ ᱠᱟᱱᱟ, ᱱᱚᱣᱟ ᱫᱚ ᱵᱟᱹᱲᱤᱡ ᱜᱮ ᱠᱟᱱᱟ᱾ ᱚᱱᱟ ᱫᱚ ᱟᱵᱚᱨᱮᱱ ᱯᱟᱹᱴᱷᱩᱣᱟᱹ ᱠᱚᱫᱚ ᱵᱚᱱ ᱡᱟᱦᱟᱸ ᱛᱤᱱᱟᱹᱜ ᱵᱚᱱ ᱵᱩᱡ ᱡᱷᱟᱹᱣ ᱧᱟᱢ ᱦᱚᱪᱚ ᱫᱟᱲᱮᱭᱟᱠᱚᱣᱟ ᱩᱱᱟᱹᱜ ᱜᱮ ᱱᱟᱯᱟᱭ ᱡᱤᱱᱤᱥ
ᱮᱠᱫᱚᱢ ᱮᱠᱫᱚᱢ ᱜᱚᱢᱠᱮ ᱱᱚᱜᱚᱭ ᱛᱚᱞᱟᱝ ᱜᱟᱯᱟᱞᱢᱟᱨᱟᱣ ᱠᱮᱫᱟ, ᱟᱵᱮᱱ ᱥᱟᱛᱮᱜ ᱦᱚᱸᱜᱼᱚᱭ ᱜᱟᱯᱟᱞ ᱢᱟᱨᱟᱣ ᱠᱟᱛᱮ ᱦᱚᱸ ᱟᱹᱰᱤ ᱨᱟᱹᱥᱠᱟᱹ ᱜᱮᱞᱤᱧ ᱵᱩᱡᱷᱟᱹᱣ ᱠᱮᱫᱟ ᱟᱨ ᱚᱠᱛᱚ ᱠᱚᱦᱚᱸ ᱵᱟᱹᱭ ᱵᱟᱹᱭ ᱛᱮᱢᱟᱼᱼ ᱛᱤᱭᱳᱜ ᱦᱤᱡᱩᱜ ᱠᱟᱱᱟ᱾
ᱦᱮᱸ ᱜᱚᱝᱠᱮ ᱟᱨᱦᱚᱸ ᱱᱚᱝᱠᱟ ᱜᱮ ᱫᱟᱢᱟᱱ ᱚᱠᱛᱚ ᱠᱚᱞᱟᱝ ᱧᱟᱢᱟ᱾
ᱮᱠᱫᱚᱢ ᱮᱠᱫᱚᱢ ᱵᱮᱲᱟ ᱞᱮᱠᱟ ᱫᱚ ᱱᱤᱝᱠᱟᱹ ᱜᱮ ᱜᱟᱯᱟᱞ ᱢᱟᱨᱟᱣ ᱦᱩᱭᱩᱜᱼᱟ ᱦᱮᱸ ᱥᱮ ᱪᱮᱫ?
ᱦᱮ ᱜᱚᱝᱠᱮ ᱱᱚᱝᱠᱟ ᱜᱮ᱾
ᱮᱠᱫᱚᱢ ᱴᱷᱤᱠ ᱜᱮᱭᱟ ᱢᱟ ᱛᱟᱦᱚᱞᱮ ᱜᱚᱢᱠᱮ᱾
ᱚ᱾